ᱦᱳᱭ ᱦᱳᱭ ᱡᱚᱦᱟᱨ ᱜᱮ ᱥᱟᱶᱛᱮ ᱥᱟᱹᱜᱩᱱ ᱧᱤᱫᱟᱹ
ᱦᱳᱭ ᱜᱚᱝᱠᱮ ᱥᱟᱹᱜᱩᱱ ᱧᱤᱫᱟᱹ᱾
ᱦᱮᱸ,
ᱜᱚᱝᱠᱮ ᱛᱟᱨᱮ ᱦᱮᱸ ᱜᱚᱝᱠᱮ ᱟᱹᱰᱤ ᱟᱹᱰᱤ ᱱᱟᱯᱟᱭ᱾ ᱜᱚᱝᱠᱮ ᱛᱟᱦᱚᱞᱮ ᱟᱵᱮᱱ ᱫᱚ ᱱᱟᱯᱟᱭ ᱜᱮᱭᱟᱵᱮᱱ ᱜᱷᱟᱨᱚᱸᱡᱽ ᱠᱚᱨᱮᱱ ᱱᱟᱯᱟᱭ ᱜᱮᱭᱟ ᱠᱚ?
ᱦᱚᱭ ᱦᱚᱭ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱡᱚᱛᱚ ᱜᱮ ᱱᱟᱯᱟᱭ ᱜᱮ᱾ ᱜᱷᱟᱨᱚᱸᱡᱽ ᱨᱮᱱ ᱦᱚᱸ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱜ ᱞᱤᱧᱟᱹ᱾
ᱦᱳᱭ ᱜᱚᱝᱠᱮ ᱦᱳᱭ ᱦᱳᱭ ᱦᱳᱭ ᱜᱚᱝᱠᱮ ᱛᱟᱦᱚᱞᱮ ᱡᱚᱢ ᱵᱟᱲᱟ ᱠᱮᱜᱼᱟ ᱵᱮᱱ?
ᱟᱹᱣᱨᱤᱞᱤᱧ ᱡᱚᱢ ᱵᱟᱲᱟᱭᱟ ᱜᱚᱝᱠᱮ᱾ ᱦᱚᱸᱜᱼᱚᱭ ᱤᱥᱤᱱ ᱵᱟᱥᱟᱝ ᱠᱚ ᱪᱟᱞᱟᱜ ᱠᱟᱱ ᱜᱮᱭᱟ ᱜᱚᱝᱠᱮ,
ᱦᱳᱭ ᱦᱳᱭ ᱦᱳᱭ᱾
ᱟᱫᱚ ᱜᱚᱝᱠᱮ ᱟᱹᱵᱤᱱ ᱜᱮᱵᱤᱱ ᱡᱚᱢ ᱵᱟᱲᱟ ᱠᱮᱭᱟ ᱥᱮ ᱵᱟᱝ?
ᱦᱮᱸ ᱜᱚᱝᱠᱮ ᱟᱹᱞᱤᱧ ᱫᱚ ᱟᱹᱣᱨᱤ ᱞᱤᱧ ᱡᱚᱢᱟ᱾
ᱟᱨ ᱱᱚᱜᱼᱚᱭ ᱛᱚ ᱱᱤᱛᱚᱜ ᱦᱚᱸ ᱤᱥᱤᱱ ᱨᱮᱱᱟᱜ ᱫᱚ ᱟᱹᱣᱨᱤ ᱦᱩᱭᱩᱜᱼᱟ ᱤᱥᱤᱱᱚᱜ ᱠᱟᱱᱟ ᱦᱟᱸᱜ ᱟᱨ ᱠᱟᱹᱴᱤᱡ ᱜᱮ ᱢᱟᱱᱮ ᱫᱟᱠᱟ ᱫᱚ ᱤᱥᱤᱱ ᱟᱠᱟᱱᱟ ᱩᱛᱩ ᱟᱣᱨᱤᱭᱟᱜ ᱟ᱾
ᱟᱪ ᱪᱷᱟ
ᱦᱩᱸ ᱥᱟᱲᱮ ᱟᱴᱴᱟ ᱵᱟᱡᱟ ᱮ, ᱛᱮ ᱦᱩᱭᱩᱜᱼᱟ ᱦᱩᱭᱩᱜᱼᱟ᱾
ᱦᱮᱸ ᱟᱪᱪᱷᱟ᱾
ᱦᱩᱸ ᱦᱩᱸ ᱦᱮᱸ ᱜᱚᱝᱠᱮ ᱞᱟᱹᱭᱵᱤᱱ᱾
ᱮᱻᱵᱮ ᱚᱱᱛᱮ ᱫᱟᱜ ᱡᱟᱹᱲᱤ ᱠᱟ ᱞᱮᱠᱟ ᱦᱩᱭᱩᱜ ᱠᱟᱱᱟ?
ᱜᱳᱢᱠᱮ ᱱᱚᱛᱮ ᱫᱟᱜ ᱡᱟᱹᱲᱤ ᱫᱚ ᱟᱹᱰᱤ ᱡᱟᱹᱥᱛᱤ ᱜᱮ ᱦᱩᱭᱩᱜ ᱠᱟᱱᱟ ᱱᱤᱛᱳᱜ ᱫᱚ᱾ ᱱᱤᱛᱚᱜ ᱪᱟᱥᱵᱟᱥ ᱦᱚᱸ ᱟᱹᱣᱨᱤ ᱯᱩᱨᱟᱹᱜᱼᱟ᱾ ᱢᱩᱱᱤᱥ ᱵᱟᱝᱛᱮ ᱟᱹᱰᱤ ᱮᱸᱴᱠᱮᱴᱚᱬᱮ ᱨᱮᱞᱮ ᱯᱟᱲᱟᱣ ᱠᱟᱱᱟ᱾ ᱠᱟᱹᱴᱤᱡ ᱱᱚᱣᱟ ᱛᱚ ᱠᱷᱮᱛ ᱠᱚ ᱡᱟᱹᱥᱛᱤ ᱜᱮᱭᱟ ᱛᱚ ᱨᱚᱦᱚᱭ ᱦᱚᱲ ᱠᱟᱹᱴᱤᱡ ᱦᱚᱲ ᱠᱟᱹᱴᱤᱡ ᱯᱟᱸᱪᱟ ᱦᱩᱭᱩᱜ ᱠᱟᱱᱟ ᱟᱫᱚ ᱤᱛ ᱱᱤᱛᱚᱜ ᱥᱟᱱᱟᱢ ᱦᱚᱲ ᱠᱚ ᱫᱷᱩᱨᱟᱹᱣ ᱟᱠᱟᱱᱛᱮ ᱵᱟᱝ ᱠᱚ ᱧᱟᱢᱚᱜ ᱠᱟᱱᱟ᱾
ᱟᱪᱪᱷᱟ
ᱟᱨ ᱜᱚᱝᱠᱮ ᱱᱚᱣᱟ ᱨᱮᱱᱟᱜ ᱡᱚᱠᱷᱚᱱ ᱪᱟᱥᱵᱟᱥ ᱵᱮᱱ ᱞᱟᱹᱭ ᱠᱮᱜᱼᱟᱧ ᱦᱚᱸ ᱦᱚᱲ ᱨᱮᱱᱟᱜ ᱠᱟᱛᱷᱟ ᱠᱟᱛᱷᱟ ᱞᱤᱧ ᱞᱟᱹᱭ ᱠᱮᱫᱮᱜᱼᱟ ᱦᱮᱸ᱾
ᱦᱚᱸ
ᱜᱚᱝᱠᱮ ᱛᱟᱞᱦᱮ ᱟᱯᱮᱥᱮᱫ ᱫᱚ ᱱᱚᱝᱠᱟ ᱡᱟᱦᱟᱸᱭ ᱡᱩᱫᱤ ᱠᱚ ᱦᱚᱲ ᱵᱟᱲᱟ ᱠᱚᱣᱟ ᱨᱚᱦᱚᱭ ᱞᱟᱹᱜᱤᱫ ᱦᱮᱸ, ᱦᱮᱸ ᱛᱚᱞᱟ ᱠᱚ ᱛᱩᱫ ᱞᱟᱹᱜᱤᱫ ᱟᱫᱚ ᱜᱚᱱᱚᱝ ᱫᱚ ᱪᱮᱫᱠᱟ ᱠᱚ ᱮᱢᱟ ᱠᱚᱣᱟ ᱚᱱᱛᱮ ᱫᱚ ᱜᱚᱝᱠᱮ?
ᱜᱚᱝᱠᱮ ᱟᱞᱮ ᱱᱚᱱᱛᱮ ᱫᱚ ᱜᱚᱱᱚᱝ ᱡᱟᱦᱟᱸ ᱛᱤᱱᱟᱹᱜ ᱤᱧ ᱧᱮᱞ ᱟᱠᱟᱜ ᱱᱮᱛᱟᱨ ᱫᱚ ᱠᱚ ᱮᱢᱟ ᱠᱚ ᱠᱟᱱᱟ ᱦᱟᱜ ᱮᱸ ᱯᱮᱥᱟᱭ᱾ ᱢᱚᱬᱮ ᱜᱮᱞ ᱚᱱᱠᱟ ᱠᱚ ᱮᱢᱟ ᱠᱚᱣᱟ᱾
ᱦᱮᱸ ᱜᱚᱝᱠᱮ ᱟᱨ ᱡᱚᱢ ᱧᱩ ᱨᱮᱱᱟᱜ ᱫᱚ?
ᱦᱮᱸ ᱡᱚᱢ ᱧᱩ ᱫᱚ ᱢᱟᱱᱮ ᱟᱞᱮ ᱱᱚᱛᱮ ᱫᱚ ᱱᱚᱝᱠᱟ ᱦᱩᱭᱩᱜᱼᱟ ᱢᱟᱱᱮ ᱢᱤᱫ ᱯᱚᱱ ᱠᱟᱛᱮᱜ ᱠᱚ ᱨᱚᱦᱚᱭ ᱦᱚᱴᱚ ᱠᱟᱜᱼᱟ ᱦᱮᱸᱥ ᱟᱫᱚ ᱢᱤᱫ ᱯᱚᱱ ᱡᱟᱦᱟᱸ ᱡᱚᱢ ᱧᱩ ᱫᱚ ᱚᱱᱠᱟ ᱵᱟᱝᱠᱚ ᱮᱢᱚᱜᱼᱟ ᱡᱚᱛᱚ ᱦᱚᱲ ᱫᱚ,
ᱦᱚᱭ ᱦᱚᱭ᱾
ᱟᱫᱚ ᱚᱱᱠᱟ ᱚᱱᱠᱟ ᱢᱤᱫ ᱯᱚᱱ ᱠᱟᱛᱮ ᱦᱟᱸᱜ ᱠᱚ ᱨᱚᱦᱚᱭ ᱦᱚᱴᱚ ᱠᱟᱜ ᱠᱷᱟᱱ ᱫᱚ ᱟᱫᱚ ᱡᱟᱦᱟᱸ ᱛᱤᱨᱮ ᱠᱚ ᱢᱩᱪᱟᱹᱫ ᱛᱟᱠᱚᱣᱟ ᱠᱚ ᱢᱤᱫ ᱦᱚᱲ ᱢᱤᱫ ᱦᱚᱲ ᱦᱮᱸᱥ ᱦᱮᱸ ᱚᱱᱠᱟ ᱨᱚᱦᱚᱭ ᱦᱚᱴᱚ ᱠᱟᱛᱮ ᱠᱚ ᱫᱟᱹᱲᱟ᱾
ᱦᱳᱭ ᱜᱚᱝᱠᱮ ᱟᱹᱰᱤ ᱟᱹᱰᱤ ᱱᱟᱯᱟᱭ᱾
ᱦᱮᱸ
ᱟᱞᱤᱧ ᱦᱚᱸ ᱟᱞᱮᱥᱮᱫ ᱫᱚ ᱟᱵᱮᱱ ᱡᱟᱦᱟᱸ ᱵᱮᱱ ᱞᱟᱹᱭᱠᱮᱫ ᱚᱱᱟ ᱫᱚ ᱫᱚᱢᱮ ᱴᱟᱜ ᱤᱱᱟᱜ ᱫᱚ ᱵᱟᱝ ᱠᱟᱱᱟ᱾
ᱦᱮᱸ
ᱟᱞᱮ ᱥᱮᱫ ᱫᱚ ᱜᱚᱝᱠᱮ ᱟᱲᱟᱭᱥᱚ ᱴᱟᱠᱟ ᱡᱚᱢ ᱧᱩ ᱢᱮᱥᱟᱜᱼᱟ᱾ ᱟᱨ ᱡᱚᱢ ᱧᱩ ᱡᱩᱫᱤ ᱵᱟᱢ ᱮᱢᱟᱭᱟ ᱛᱟᱦᱚᱞᱮ ᱛᱤᱱᱥᱚ ᱴᱟᱠᱟᱭ ᱦᱟᱛᱟᱣᱟ᱾
ᱟᱪᱪᱷᱟ
ᱦᱮᱸ
ᱚᱱᱟ ᱟᱯᱮ ᱥᱮᱫ ᱠᱷᱚᱡ ᱫᱚ ᱟᱞᱮᱥᱮ ᱱᱚᱣᱟ ᱚᱱᱠᱟ ᱵᱮᱛᱚᱱ ᱠᱚᱫᱚ ᱡᱟᱹᱥᱛᱤ ᱧᱚᱜ ᱜᱮ ᱠᱟᱹᱴᱤᱡ ᱦᱮᱸᱥᱮ ᱦᱮᱸ
ᱟᱫᱚ ᱟᱞᱮᱥᱮᱫ ᱫᱚ ᱟᱞᱮᱥᱮᱫ ᱫᱚ ᱠᱟᱹᱢᱤ ᱦᱚᱸ ᱠᱟᱹᱴᱤᱡ ᱪᱟᱯ ᱜᱮᱭᱟ ᱵᱮᱛᱚᱱ ᱦᱚᱸ- ᱠᱚᱢ ᱜᱮᱭᱟ ᱢᱟᱱᱮ ᱥᱮᱛᱟᱜ ᱟᱢ ᱟᱴ ᱱᱚᱴᱟ ᱛᱮᱢ ᱪᱟᱞᱟᱜᱼᱟ ᱾ ᱟᱨ ᱥᱮᱭ ᱯᱟᱸᱪᱴᱟ ᱛᱮᱢ ᱥᱟᱲᱮ ᱪᱟᱨ ᱪᱟᱨᱴᱟ ᱯᱟᱸᱪᱴᱟ ᱛᱮᱢ ᱦᱤᱡᱩᱜᱼᱟ ᱢᱟᱱᱮ ᱟᱹᱰᱤ ᱡᱟᱹᱥᱛᱤ ᱠᱟᱹᱢᱤ ᱞᱟᱜᱟᱜᱼᱟ ᱾ ᱠᱤᱱᱛᱩ ᱱᱚᱣᱟ ᱠᱟᱹᱣᱰᱤ ᱫᱚ ᱠᱚᱢᱮᱢ ᱧᱟᱢᱟ ᱚᱱᱟ ᱛᱮ ᱠᱟᱹᱢᱤ ᱠᱟᱹᱢᱤ ᱦᱚᱲ ᱵᱟᱝ ᱠᱚ ᱧᱟᱢ ᱞᱟᱹᱜᱤᱫᱚᱜ ᱜᱮᱭᱟ ᱾
ᱦᱳᱹᱭ ᱜᱚᱝᱠᱮ ᱚᱱᱠᱟ ᱾ ᱠᱟᱹᱣᱰᱤ ᱠᱚ ᱠᱟᱹᱴᱤᱡ ᱵᱤᱥᱤ ᱧᱚᱜ ᱠᱚ ᱮᱢ ᱞᱮᱱ ᱠᱷᱟᱡ ᱫᱚ ᱠᱟᱹᱢᱤ ᱦᱚᱲ ᱠᱚ ᱧᱟᱢᱚᱜᱼᱟ ᱾
ᱦᱳᱹᱭ ᱦᱳᱹᱭ ᱦᱳᱹᱭ ᱟᱫᱚ ᱡᱟᱦᱟᱸ ᱾
ᱦᱳᱹᱭ ᱩᱱᱠᱩ ᱦᱚᱸᱛᱚ ᱞᱟᱡ ᱨᱮᱸᱜᱮᱡ ᱠᱷᱟᱹᱛᱤᱨ ᱜᱮ ᱠᱚ, ᱠᱟᱹᱢᱤ ᱠᱟᱱᱟ ᱦᱮᱸᱥᱮ ᱟᱫᱚ ᱾ ᱠᱟᱹᱴᱤᱡ ᱡᱟᱹᱥᱛᱤ ᱧᱚᱜ ᱵᱟᱝ ᱮᱢ ᱞᱮᱠᱷᱟᱡ ᱩᱱᱠᱩ ᱵᱟᱝ ᱜᱟᱱᱚᱜᱼᱟ ᱾
ᱦᱳᱹᱭ ᱦᱳᱹᱭ ᱦᱳᱹᱭ ᱟᱫᱚ ᱜᱚᱢᱠᱮ ᱟᱫᱚ ᱟᱞᱮᱥᱮᱫ ᱫᱚ ᱚᱱᱠᱟ ᱜᱮ ᱪᱟᱞᱟᱜ ᱠᱟᱱᱟ ᱛᱚ ᱚᱱᱟ ᱾ ᱢᱟᱱᱮ ᱠᱟᱹᱢᱤ ᱫᱚ ᱠᱚ ᱧᱟᱢ ᱫᱚ ᱠᱚ ᱧᱟᱢᱚᱜ ᱜᱮᱭᱟ ᱟᱫᱚ ᱱᱤᱛᱚᱜ ᱫᱚ ᱾ ᱢᱟᱱᱮ ᱥᱟᱱᱟᱢ ᱦᱚᱲᱟᱜ ᱜᱮ ᱪᱟᱥ ᱵᱟᱥ ᱨᱮᱱ ᱦᱚᱲ ᱠᱟᱱ ᱜᱮᱭᱟ ᱵᱚᱱ ᱾ ᱟᱫᱚ ᱚᱱᱟᱛᱮ ᱟᱠᱚᱣᱟᱜ ᱦᱚᱸ ᱟᱹᱣᱨᱤ ᱠᱚ ᱥᱟᱹᱛᱟ ᱟᱫᱚ ᱧᱟᱢ ᱢᱟᱱᱮ ᱟᱹᱰᱤ ᱢᱩᱥᱠᱤᱞ ᱚᱜ ᱠᱟᱱᱟ ᱾ ᱱᱤᱛᱚᱜ ᱫᱚ ᱟᱫᱚ ᱱᱚᱣᱟ ᱦᱚᱛᱮᱡ ᱛᱮ ᱾ ᱜᱷᱟᱨᱚᱸᱡᱽ ᱨᱮᱱ ᱥᱟᱱᱟᱢ ᱦᱚᱲ ᱠᱚᱛᱮ ᱜᱮ ᱠᱩᱨᱩᱢᱩᱴᱩ ᱞᱮ ᱫᱷᱩᱨᱟᱹᱣ ᱟᱠᱟᱱᱟ ᱡᱟᱦᱟᱸ ᱛᱤᱱᱟᱹᱜ ᱜᱟᱱᱚᱜᱼᱟ ᱾ ᱛᱟᱯᱚᱨ ᱟᱫᱚ ᱟᱥᱛᱮ ᱟᱥᱛᱮ ᱯᱚᱨᱮ ᱯᱚᱨᱮ ᱛᱮᱠᱚ ᱧᱟᱢᱚᱜ ᱜᱮᱭᱟ ᱦᱟᱸᱜ ᱾
ᱦᱮᱸ ᱾
ᱦᱮᱸᱦᱮᱸ᱾ ᱜᱚᱝᱠᱮ ᱛᱟᱦᱚᱞᱮ ᱱᱚᱣᱟ ᱾ ᱱᱚᱣᱟ ᱠᱷᱟᱴᱚ ᱢᱟᱪᱷᱟ ᱟᱠᱷᱲᱟ ᱨᱮ ᱟᱢ ᱠᱟᱴᱤᱡ ᱤᱧ ᱪᱮᱛᱟᱱ ᱨᱮ ᱢᱟᱱᱮ ᱡᱟᱦᱟ ᱱᱟᱜ ᱠᱩᱠᱞᱤ ᱵᱮᱱ ᱫᱚᱦᱚᱭᱟ?
ᱦᱳᱹᱭ ᱦᱳᱹᱭ ᱟᱫᱚ ᱠᱩᱠ ᱾ ᱠᱩᱠᱞᱤ ᱫᱚ ᱱᱚᱝᱠᱟᱱ ᱟᱜ ᱞᱤᱧ ᱫᱚᱦᱚᱭ ᱮᱫᱟ ᱡᱮ ᱵᱟᱲᱟᱭ ᱥᱟᱱᱟᱭᱮᱫ ᱞᱤᱧᱟ ᱾ ᱢᱮᱱ ᱠᱷᱟᱱ ᱵᱷᱮᱜᱟᱨ ᱵᱷᱮᱜᱟᱨ ᱴᱚᱴ ᱾ ᱴᱚᱴᱟ ᱠᱚᱨᱮ ᱟᱵᱚᱣᱟᱜ ᱡᱟᱦᱟᱸ ᱦᱟᱹᱛᱤ ᱞᱮᱠᱟᱱ ᱢᱟᱨᱟᱝ ᱯᱚᱨᱚᱵᱽ ᱠᱚ ᱞᱟᱹᱭᱟ ᱥᱚᱦᱨᱟᱭ ᱾ ᱟᱪᱪᱷᱟ ᱵᱮᱜᱟᱨ ᱵᱮᱜᱟᱨ ᱾ ᱴᱚᱴᱷᱟ ᱠᱚᱨᱮ ᱵᱷᱮᱜᱟᱨ ᱵᱷᱮᱜᱟᱨ ᱠᱚ ᱥᱚᱦᱚᱨᱟᱭᱚᱜᱼᱟ ᱟᱫᱚ ᱚᱱᱟ ᱜᱮ ᱵᱟᱲᱟᱭ ᱥᱟᱱᱟ ᱾ ᱟᱱᱟᱭ ᱞᱤᱧᱟ ᱡᱮ ᱟᱯᱮ ᱚᱱᱛᱮ ᱚᱠᱟ ᱞᱮᱠᱟ? ᱠᱚ ᱥᱚᱦᱚᱨᱟᱭ ᱱᱟᱯᱟᱭ ᱠᱚᱜᱼᱟ ᱾
ᱦᱳᱹᱭ ᱜᱚᱢᱠᱮ ᱮᱠᱫᱚᱢ ᱾ ᱡᱚᱛᱷᱟᱛ ᱠᱩᱠᱞᱤ ᱵᱮᱱ ᱮᱢ ᱟᱠᱟᱫᱤᱧᱟ ᱱᱚᱣᱟ ᱠᱩᱠᱞᱤ ᱟᱸᱚᱢ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱜᱼᱟ ᱾
ᱚ, ᱟᱪᱪᱷᱟ᱾
ᱦᱳᱹᱭ ᱱᱚᱣᱟ ᱫᱚ ᱟᱵᱚᱣᱟᱜ ᱥᱟᱶᱛᱟ ᱨᱮᱱᱟᱝ ᱢᱟᱨᱟᱝ ᱯᱚᱨᱚᱵᱽ ᱠᱟᱱᱟ ᱢᱮᱱᱛᱮ ᱵᱩᱱ ᱵᱟᱲᱟᱭᱟ ᱾ ᱚᱱᱟ ᱟᱵᱮᱱ ᱟᱵᱮᱱᱟᱜ ᱪᱤᱱᱛᱟᱹ ᱵᱷᱟᱵᱽᱱᱟ ᱨᱮ ᱟᱹᱰᱤ ᱢᱟᱨᱟᱝ ᱾ ᱢᱚᱱᱮ ᱠᱟᱱ ᱛᱟᱵᱮᱱ ᱛᱮ ᱦᱮᱡ ᱞᱮᱱᱟ ᱟᱨ ᱤᱧ ᱴᱷᱮᱱ ᱠᱩᱠᱞᱤ ᱵᱮᱱ ᱫᱚᱦᱚ ᱠᱮᱜᱼᱟ ᱾ ᱟᱫᱚ ᱡᱟᱦᱟᱸ ᱞᱮᱠᱟ ᱞᱤᱧ ᱵᱟᱲᱟᱭᱟ ᱜᱚᱝᱠᱮ ᱚᱱᱠᱟ ᱜᱮ ᱞᱤᱧ ᱞᱟᱹᱭᱟᱵᱤᱱᱟ ᱟᱹᱞᱤᱧ ᱫᱚ ᱢᱟᱱᱮ ᱡᱟᱦᱟᱸ ᱾ ᱠᱟ ᱦᱟᱯᱲᱟᱢ ᱦᱚᱲ ᱴᱷᱮᱱ ᱞᱤᱧ ᱟᱸᱡᱚᱢ ᱟᱹᱜᱩᱣ ᱠᱟᱫᱟ ᱾
ᱦᱳᱹᱭ ᱦᱳᱹᱭ ᱾
ᱟᱨ ᱞᱤᱧ ᱧᱮᱞ ᱠᱟᱫᱟ ᱱᱮᱛᱟᱨ ᱾
ᱦᱮᱸ᱾
ᱚᱱᱠᱟᱱᱟᱜ ᱜᱮ ᱡᱟᱦᱟᱸ ᱛᱤᱱᱟᱹᱜ ᱞᱤᱧ ᱫᱤᱥᱟᱹ ᱧᱟᱢᱟ ᱚᱱᱠᱟ ᱩᱱᱟᱹᱜ ᱜᱮᱞᱤᱧ ᱞᱟᱹᱭ ᱟᱢᱟ ᱾ ᱡᱩᱫᱤ ᱵᱷᱩᱞ ᱵᱟᱲᱟᱜᱼᱟ ᱟᱹᱵᱮᱱ ᱠᱟᱹᱴᱤᱡ ᱚᱱᱟ ᱞᱟᱹᱭ ᱥᱚᱡᱮ ᱠᱟᱜ ᱵᱮᱱ ᱦᱮᱸ ᱢᱟᱱᱮ ᱾ ᱡᱩᱫᱤ ᱢᱮᱥᱟᱜ ᱛᱟᱵᱚᱱ ᱠᱷᱟᱡ ᱾
ᱦᱳᱹᱭ ᱾
ᱦᱮᱸ, ᱟᱨ ᱡᱩᱫᱤ ᱵᱟᱝ ᱢᱮᱥᱟᱜ ᱛᱟᱵᱚᱱ ᱠᱷᱟᱡ ᱫᱚ ᱜᱚᱢᱠᱮ ᱛᱟᱦᱞᱮ, ᱤᱧ ᱞᱟᱹᱭᱟᱢ ᱛᱮᱞᱮᱧ ᱞᱟᱹᱭᱟᱢᱟ ᱦᱮᱸ ᱾ ᱚᱱᱟ ᱞᱟᱦᱟᱧ ᱠᱩᱞᱤᱭᱮᱫ ᱢᱮᱭᱟ, ᱜᱚᱝᱠᱮ ᱟᱯᱮᱥᱮᱫ ᱛᱟᱦᱚᱞᱮ ᱥᱚᱨᱦᱟᱭ ᱦᱩᱭᱩᱜ ᱟᱥᱮ ᱵᱟᱝ?
ᱦᱳᱹᱭ ᱜᱚᱢᱠᱮ, ᱥᱚᱦᱚᱨᱟᱭ ᱫᱚ ᱦᱩᱭᱩᱜ ᱜᱮᱭᱟ ᱾
ᱦᱳᱭ ᱦᱳᱭ ᱛᱟᱦᱚᱞᱮ ᱴᱷᱤᱠᱟᱹᱱ ᱜᱮᱭᱟ, ᱤᱧᱟᱹᱜ ᱜᱮ ᱛᱟᱦᱚᱞᱮ ᱢᱟᱲᱟᱝ ᱛᱮ ᱟᱸᱡᱚᱢ ᱵᱮᱱ ᱾
ᱦᱳᱭ ᱾
ᱦᱩᱸ, ᱜᱚᱝᱠᱮ ᱞᱤᱧ ᱞᱟᱹᱭᱮᱫᱼᱟ ᱾ ᱥᱚᱨᱦᱟᱭ ᱫᱚ ᱢᱚᱬᱮ ᱥᱤ ᱢᱚᱬᱮ ᱧᱤᱫᱟᱹ ᱵᱚᱱ ᱢᱟᱱᱟ ᱵᱟᱛᱟᱣᱟ ᱾ ᱥᱮᱫᱟᱭ ᱦᱟᱯᱲᱟᱢ ᱠᱷᱚᱱᱟᱜ ᱜᱮ ᱢᱮᱱᱟᱜᱼᱟ᱾ ᱦᱩᱸ᱾ ᱯᱳᱭᱞᱳ ᱢᱟᱦᱟ ᱨᱮᱫᱚ, ᱟᱵᱚ ᱡᱟᱦᱟᱸ ᱩᱢ ᱢᱟᱦᱟ ᱵᱚᱱ ᱢᱮᱛᱟᱜ ᱠᱟᱱ ᱚᱱᱟ ᱫᱚ᱾ ᱠᱩᱞᱦᱤ ᱢᱩᱪᱟᱹᱫ ᱨᱮ ᱡᱟᱦᱟᱸ, ᱵᱚᱸᱜᱟ ᱵᱩᱨᱩ ᱦᱩᱭᱩᱜᱼᱟ᱾
ᱟᱪᱪᱷᱟ᱾
ᱦᱮᱸ ᱜᱚᱰᱮᱫ
ᱚᱲᱟᱜ ᱪᱟᱣᱞᱮ ᱟᱨ ᱥᱤᱢ᱾ ᱥᱤᱢ ᱵᱩᱥᱟᱹᱜ ᱟᱠᱚᱣᱟ ᱟᱨ ᱛᱟᱨᱟᱥᱤᱢ ᱵᱮᱲᱟ ᱪᱟᱞᱟᱜ ᱦᱩᱭᱩᱜᱼᱟ ᱚᱱᱟ, ᱠᱩᱞᱦᱤ ᱢᱩᱪᱟᱹᱫ ᱨᱮ᱾ ᱠᱩᱞᱦᱤ ᱢᱩᱪᱟᱹᱫ ᱨᱮ ᱪᱟᱞᱟ ᱠᱟᱛᱮᱫ, ᱚᱸᱰᱮ ᱟᱨ ᱥᱮᱱ ᱠᱟᱛᱮᱜ ᱚᱸᱰᱮ ᱱᱟᱭ, ᱱᱟᱭᱠᱮ ᱵᱟᱵᱟ ᱪᱟᱞᱟᱜᱼᱟᱭ᱾ ᱟᱨ ᱠᱩᱰᱟᱹᱢ ᱱᱟᱭᱠᱮ ᱪᱟᱞᱟᱜᱼᱟ, ᱩᱱᱠᱤᱱ ᱚᱸᱰᱮ ᱩᱱᱠᱤᱱᱟᱜ ᱠᱤᱱ ᱥᱚᱦᱚᱨᱟᱭ ᱧᱩᱛᱩᱢ ᱛᱮᱠᱤᱱ ᱵᱚᱸᱜᱟ ᱵᱩᱨᱩᱳᱭᱟ᱾
ᱦᱮᱸ᱾
ᱦᱮᱸ, ᱵᱚᱸᱜᱟ ᱵᱩᱨᱩ ᱥᱟᱹᱛ ᱠᱟᱛᱮᱜ ᱡᱚᱠᱷᱚᱱ ᱠᱷᱟᱡ ᱜᱮ ᱦᱟᱸᱜ ᱛᱟᱨᱟᱥᱤᱧ, ᱟᱭᱩᱵ ᱟᱭᱩᱵ ᱢᱟᱱᱮ ᱟᱭᱩᱵ ᱟᱹᱭᱩᱵᱚᱜᱼᱟ
ᱦᱮᱸ᱾
ᱟᱫᱚ ᱥᱮ ᱛᱚᱠᱷᱚᱱ ᱟᱫᱚ ᱵᱟᱨᱮᱭᱟ ᱵᱤᱞᱤ ᱠᱤᱱ, ᱚᱱᱟ ᱟᱹᱠᱤᱱᱟᱜ ᱵᱚᱸᱜᱟ ᱴᱷᱮᱜ ᱠᱤᱱ ᱫᱚᱦᱚ ᱠᱟᱜᱼᱟ᱾
ᱟᱪᱪᱷᱟ᱾
ᱦᱳᱭ ᱟᱫᱚ ᱚᱱᱠᱟ ᱜᱮ ᱟᱫᱚ ᱡᱚᱠᱷᱚᱱ ᱜᱮ ᱰᱟᱹᱝᱨᱤ ᱠᱚ ᱨᱩᱣᱟᱹᱲ ᱟᱹᱜᱩ ᱠᱚᱣᱟ, ᱟᱛᱤᱧ ᱠᱷᱚᱱᱟᱜ ᱟᱛᱤᱧ ᱠᱚ ᱤᱫᱤ ᱠᱟᱠᱚᱣᱟ ᱛᱚ ᱾ ᱦᱮᱸ ᱟᱫᱚ ᱟᱹᱛᱤᱧ ᱠᱷᱚᱱᱟᱜ ᱡᱚᱠᱷᱚᱱ ᱠᱚ ᱨᱩᱭᱟᱹᱲ ᱟᱹᱜᱩ ᱠᱚᱣᱟ, ᱛᱚᱠᱷᱚᱱ ᱫᱚ ᱦᱟᱸᱜ ᱚᱱᱟ ᱚᱱᱠᱟ ᱜᱮ ᱦᱟᱸᱜ ᱛᱚ ᱚᱱᱠᱟ ᱡᱟᱦᱟᱸ ᱵᱚᱸᱜᱟ ᱵᱩᱨᱩ ᱟᱠᱟᱫ ᱠᱤᱱ, ᱚᱱᱠᱟ ᱛᱮ ᱦᱟᱸᱜ ᱠᱚ ᱛᱟᱵᱽ ᱠᱚᱣᱟ ᱰᱟᱝᱨᱤ᱾ ᱟᱹᱰᱤ ᱜᱟᱱ ᱢᱟᱱᱮ ᱠᱚ ᱛᱟᱦᱮᱱᱟ, ᱜᱚᱴ ᱢᱟᱱᱮ ᱚ ᱜᱚᱸᱴ ᱠᱚ ᱛᱟᱸᱦᱮᱱᱟ, ᱟᱫᱚ ᱚᱱᱠᱟ ᱫᱚᱠᱚ ᱛᱟᱵ ᱡᱟᱦᱟᱸᱭ ᱨᱮᱱ ᱡᱟᱦᱟᱸᱭ ᱡᱟᱦᱟᱸᱭ ᱪᱟᱹᱥᱤ ᱨᱮᱱ ᱰᱟᱝᱨᱤ ᱡᱩᱫᱤ ᱞᱮᱵᱮᱫ ᱠᱮᱜᱼᱟ᱾ ᱟᱫᱚ ᱩᱱᱤ, ᱩᱱᱤ ᱰᱟᱝᱨᱤ ᱫᱚ ᱥᱟᱱᱟᱢ ᱦᱚᱲ ᱠᱚ ᱥᱟᱵ ᱠᱟᱛᱮᱫ ᱠᱚ ᱥᱤᱸᱫᱩᱨᱮᱭᱟ᱾ ᱡᱚᱸᱦᱟᱨᱟᱭᱟ ᱠᱚ᱾ ᱦᱮᱸ ᱟᱨ ᱡᱟᱦᱟᱸᱭ ᱟᱨ ᱩᱱᱤ ᱡᱟᱦᱟᱸᱭ ᱡᱟᱦᱟᱸᱭ ᱨᱮᱱ ᱪᱟᱹᱥᱤ ᱨᱮᱱ ᱰᱟᱝᱨᱤ ᱠᱟᱱᱟᱭ, ᱩᱱᱤ ᱩᱱᱤ ᱩᱱᱤ ᱪᱟᱹᱥᱤ ᱫᱚ ᱜᱚᱜ ᱠᱟᱛᱮᱜ ᱠᱚ ᱤᱫᱤ ᱮᱭᱟ ᱚᱲᱟᱜ᱾
ᱦᱮᱸ, ᱟᱪᱪᱷᱟ᱾
ᱦᱮᱸ ᱟᱨ ᱩᱱᱠᱩ ᱦᱮᱸ ᱟᱨ ᱚᱸᱰᱮ ᱥᱮᱱ ᱠᱟᱛᱮᱫ, ᱩᱱᱤ ᱫᱚᱠᱚ ᱰᱟᱹᱝᱨᱤ ᱠᱚ ᱠᱷᱟᱹᱲ ᱦᱚᱴᱚ ᱠᱟᱭᱟ᱾ ᱟᱨ ᱪᱟᱹᱥᱤ ᱦᱚᱸᱠᱚ ᱠᱷᱟᱹᱲ ᱦᱚᱴᱚ ᱠᱟᱭᱟ, ᱟᱨ ᱩᱱᱤ ᱪᱟ ᱪᱟᱹᱥᱤ ᱫᱚ ᱟᱫᱚ ᱥᱳᱞᱳ ᱚᱱᱟ ᱴᱷᱮᱡ ᱠᱷᱚᱱᱟᱜᱼᱼ ᱢᱮᱫᱴᱮᱱ ᱧᱟᱢᱟ ᱟᱫᱚ ᱟᱢᱨᱮᱱ ᱩᱱᱤ ᱫᱚ ᱟᱹᱰᱤ ᱵᱚᱸᱜᱟ ᱞᱮᱠᱟᱱ ᱦᱚᱲ ᱠᱚ ᱢᱚᱱᱮᱭᱟ᱾ ᱟᱫᱚ ᱩᱱᱤ ᱟᱫᱚ ᱛᱚᱠᱷᱚᱱ ᱫᱚ ᱟᱡ ᱠᱩᱥᱤ ᱛᱮ ᱢᱤᱫ ᱴᱩᱠᱩᱡ ᱦᱟᱺᱰᱤ ᱮᱢᱚᱜᱼᱟ᱾
ᱦᱮᱸ ᱟᱪᱪᱷᱟ
ᱦᱮᱸ ᱟᱨ ᱫᱚᱥᱟᱨ ᱫᱤᱱ ᱫᱚ ᱜᱚᱝᱠᱮ ᱦᱩᱭᱩᱜ ᱠᱟᱱᱟ
ᱫᱚᱥᱟᱨ ᱫᱤᱱ ᱫᱚ ᱡᱟᱦᱮᱨ ᱵᱚᱸᱜᱟ ᱪᱟᱞᱟᱜ ᱦᱩᱭᱩᱜᱼᱟ᱾
ᱦᱮᱸ
ᱦᱩᱸ ᱡᱟᱦᱮᱨ ᱵᱚᱸᱜᱟ ᱪᱟᱞᱟᱜ ᱦᱩᱭᱩᱜᱼᱟ᱾ᱚᱸᱰᱮ ᱫᱚ ᱚᱸᱰᱮ ᱦᱚᱸ ᱱᱟᱭᱠᱮ ᱥᱟᱱᱟᱢ ᱠᱚ ᱡᱟᱦᱟᱸ ᱛᱤᱱᱟᱹᱜ ᱮᱢ ᱵᱚᱸᱜᱟ ᱵᱩᱨᱩ ᱟᱠᱚᱣᱟ ᱛᱟᱨᱯᱚᱨ ᱟᱫᱚ, ᱚᱱᱰᱮ ᱥᱮᱱ ᱠᱟᱛᱮᱫ ᱥᱚᱲᱮ ᱡᱟᱦᱟᱸ ᱵᱚᱸᱜᱟ, ᱵᱚᱸᱜᱟ ᱫᱟᱲᱮᱜ ᱥᱟᱹᱨᱤᱡ ᱫᱚ ᱥᱚᱲᱮ ᱠᱟᱛᱮᱜ ᱥᱟᱱᱟᱢ ᱢᱟᱹᱱᱢᱤ ᱠᱚ ᱡᱚᱢᱟ
ᱟᱪᱪᱷᱟ᱾
ᱟᱨ ᱫᱟᱹᱭ ᱛᱮᱧᱟᱝ ᱥᱟᱱᱟᱢ ᱦᱚᱲ ᱠᱚ ᱱᱮᱣᱛᱟ ᱠᱟᱠᱚᱣᱟ ᱟᱫᱚ ᱚᱸᱰᱮ ᱟᱹᱜᱩ ᱠᱟᱛᱮᱼᱼ ᱚᱸᱰᱮ ᱥᱟᱱᱟᱢ ᱦᱚᱲ ᱡᱚᱢ ᱦᱟᱹᱴᱤᱧ ᱠᱟᱛᱮᱜ ᱟᱫᱚᱼᱼ ᱚᱸᱰᱮ ᱠᱟᱹᱴᱤᱡ ᱮᱱᱮᱡ ᱟᱠᱷᱲᱟ ᱵᱚᱸᱜᱟ ᱛᱟᱞᱟ ᱨᱮ ᱚᱱᱟᱼᱼ ᱡᱟᱦᱮᱨ ᱛᱷᱟᱱ ᱛᱟᱞᱟ ᱨᱮ ᱮᱱᱮᱡ ᱟᱹᱪᱩᱨ ᱠᱟᱛᱮᱫ ᱟᱫᱚ ᱥᱟᱱᱟᱢ ᱦᱚᱲ ᱟᱫᱚᱼᱼ ᱟᱥᱛᱮ ᱟᱥᱛᱮ ᱮᱱᱮᱡ ᱛᱮ ᱮᱱᱮᱡ ᱛᱮ ᱱᱟᱭᱠᱮ ᱟᱨᱩᱵ ᱟᱨᱩᱵ ᱛᱮ ᱠᱟᱴᱟ ᱟᱨᱩᱵ ᱟᱨᱩᱵ ᱛᱮᱼᱼ ᱚᱲᱟᱜ ᱠᱚ ᱟᱹᱜᱩ ᱦᱚᱴᱚ ᱠᱟᱭᱟ᱾
ᱦᱮᱸ ᱟᱪᱪᱷᱟ ᱟᱫᱚ ᱜᱚᱢᱠᱮ ᱛᱟᱞᱟ ᱨᱤᱱ ᱞᱟᱭᱫᱟ ᱠᱷᱟᱴᱚ ᱜᱮ ᱛᱟᱞᱟᱝᱼᱟ
ᱦᱮᱸ ᱦᱮᱸ᱾
ᱟᱫᱚ ᱟᱹᱞᱤᱧᱟᱜ ᱦᱚᱸ ᱡᱩᱫᱤ ᱠᱟᱹᱴᱤᱡ ᱵᱮᱱ ᱟᱸᱡᱚᱢ ᱠᱮᱭᱟ ᱟᱹᱰᱤ ᱱᱟᱯᱟᱭ ᱠᱚᱜᱼᱟ᱾
ᱦᱳᱭ ᱜᱚᱝᱠᱮ ᱛᱟᱦᱚᱞᱮ ᱟᱵᱤᱱᱟᱜ ᱞᱟᱹᱭ ᱵᱮᱱ᱾
ᱦᱳᱭ᱾ ᱟᱞᱮ ᱚᱱᱛᱮ ᱫᱚ ᱚᱱᱠᱟ ᱚᱱᱠᱟ ᱫᱚ ᱡᱟᱦᱟᱸ ᱞᱮᱠᱟ ᱵ ᱞᱟᱹᱭ ᱠᱮᱫᱟ ᱢᱚᱬᱮ ᱥᱤᱧ ᱢᱚᱬᱮ ᱧᱤᱫᱟᱹ ᱚᱱᱠᱟ ᱫᱚ ᱦᱟᱸᱜ ᱵᱟᱝ᱾ ᱠᱚ ᱢᱟᱱᱟᱣᱟ᱾
ᱦᱳᱭ ᱦᱳᱭ᱾
ᱚᱱᱛᱮ ᱫᱚ ᱧᱮᱞ ᱟᱠᱟᱫ ᱠᱚᱣᱟ ᱞᱤᱧ ᱵᱮᱠᱛᱤ ᱜᱚᱛᱚ ᱦᱚᱸᱠᱚ ᱥᱚᱦᱨᱟᱭᱚᱜᱼᱟ ᱥᱮᱼᱼ ᱟᱹᱛᱩ ᱥᱚᱦᱨᱟᱭ ᱦᱚ ᱢᱮᱱᱟᱜ ᱛᱟᱞᱮᱭᱟ᱾
ᱦᱳᱭ ᱦᱳᱭ ᱦᱳᱭ᱾
ᱟᱫᱚ ᱵᱮᱠᱛᱤᱜᱚᱛᱚ ᱞᱤᱧ ᱞᱟᱹᱭ ᱠᱮᱫ ᱠᱷᱟᱱ ᱟᱫᱚ ᱵᱮᱠᱛᱤᱜᱚᱛᱚ ᱟᱸᱡᱚᱢ ᱵᱤᱱ ᱪᱮᱫ ᱚᱠᱟ ᱞᱮᱠᱟ ᱠᱚ ᱥᱚᱦᱨᱟᱭᱚᱜᱼᱼ ᱢᱟᱱᱮ ᱡᱟᱦᱟᱸᱭ ᱠᱚ ᱥᱚᱦᱨᱟᱭᱚᱜ ᱠᱟᱱᱟ ᱦᱮᱸᱥᱮ᱾
ᱦᱮᱸ ᱦᱮᱸ ᱦᱮᱸ᱾
ᱩᱱᱠᱩ ᱫᱚ ᱦᱟᱸᱜ ᱡᱟᱦᱟᱸ ᱛᱤᱱᱟᱹᱜ ᱯᱮᱲᱟ ᱯᱟᱹᱲᱣᱟᱹ ᱡᱟᱶᱟᱭ ᱛᱟᱠᱚ ᱥᱮ ᱵᱟᱹᱭ ᱵᱟᱹᱜᱨᱤ ᱠᱚ ᱢᱮᱱᱟᱜ ᱠᱚᱣᱟᱼᱼ ᱠᱚᱣᱟ ᱢᱤᱫᱴᱮᱱ ᱠᱚ᱾ ᱜᱟᱯᱟᱞ ᱢᱟᱨᱟᱣ ᱠᱮᱫ ᱜᱮ ᱟᱫᱚ ᱢᱤᱫᱴᱟᱝ ᱴᱷᱟᱶ ᱠᱚ ᱜᱚᱴᱟᱭᱟ ᱡᱮ ᱱᱚᱣᱟ ᱴᱷᱟᱶ ᱨᱮᱵᱚᱱᱼᱼ
ᱦᱳᱭ᱾
ᱟᱫᱚ ᱚᱸᱰᱮ ᱜᱮ ᱦᱟᱸᱜ ᱥᱚᱦᱨᱟᱭ ᱫᱤᱱ ᱦᱤᱞᱚᱜ ᱠᱚ ᱪᱟᱞᱟᱣ ᱡᱚᱴᱟᱜ ᱟ ᱡᱷᱚᱛᱚ ᱾ ᱫᱤᱭᱮ ᱚᱸᱰᱮ ᱜᱮ ᱵᱚᱸᱜᱟ ᱵᱩᱨᱩᱭ ᱛᱟᱠᱚᱣᱟ ᱠᱚ ᱟᱨ ᱠᱚ ᱡᱚᱢ ᱧᱩᱭᱟ᱾ ᱱᱟᱣᱟ ᱱᱟᱣᱟ ᱦᱚᱨᱚᱜ ᱵᱟᱸᱫᱮᱭᱟᱜ ᱠᱚ ᱦᱚᱨᱚᱜᱟ᱾
ᱦᱳᱭ ᱜᱚᱝᱠᱮ ᱦᱚᱸᱜᱼᱚᱭ᱾
ᱫᱤᱭᱮ ᱚᱸᱰᱮ ᱜᱮ ᱡᱚᱢ ᱧᱩ ᱵᱟᱲᱟ ᱠᱟᱛᱮᱜ ᱟᱫᱚ ᱚᱸᱰᱮ ᱜᱮ ᱥᱚᱦᱚᱨᱟᱭ ᱠᱚ ᱢᱩᱪᱟᱹᱫ ᱛᱟᱠᱚᱣᱟ ᱦᱮᱸᱥᱮ᱾
ᱦᱮᱸ ᱜᱚᱝᱠᱮ ᱦᱮᱸ, ᱦᱮᱸ᱾
ᱚᱱᱠᱟ ᱠᱚ ᱥᱚᱦᱨᱟᱭᱟ, ᱟᱫᱚ ᱟᱨ ᱟᱹᱛᱩ ᱥᱚᱦᱨᱟᱭ ᱫᱚ ᱱᱚᱝᱠᱟᱞᱤᱧ ᱧᱮᱞ ᱵᱟᱲᱟ ᱟᱠᱟᱜᱼᱟ ᱴᱚᱞᱟ ᱠᱚᱨᱮ᱾ ᱡᱮ ᱟᱞᱮᱫᱚ ᱢᱤᱫ ᱫᱤᱱ ᱛᱮᱜᱮᱞᱮ ᱢᱟᱱᱟᱣᱟ᱾
ᱦᱩᱸ ᱦᱩᱸ ᱢᱟᱱᱮ ᱜᱚᱝᱠᱮ ᱢᱤᱫ ᱫᱤᱱ ᱫᱚ ᱠᱷᱩᱱᱴᱟᱹᱣ ᱢᱩᱱᱴᱟᱹᱣ ᱫᱚ ᱵᱟᱝ ᱦᱩᱭᱩᱜᱼᱟ?
ᱦᱳᱭ ᱜᱚᱝᱠᱮ ᱡᱷᱚᱛᱚ ᱜᱮ ᱦᱩᱭᱩᱜᱼᱟ ᱢᱟᱱᱮ ᱢᱸᱚᱬᱮ ᱥᱤᱧ ᱢᱸᱚᱬᱮ ᱧᱤᱫᱟᱹ ᱫᱚ ᱵᱟᱝᱞᱮ ᱢᱟᱱᱟᱣᱟ᱾ ᱢᱟᱱᱮ ᱢᱤᱫ ᱫᱤᱱ ᱛᱮᱜᱮ ᱡᱷᱚᱛᱚ ᱞᱮ ᱪᱟᱵᱟᱭᱟ ᱦᱮᱸᱥᱮ, ᱢᱟᱱᱮ ᱥᱮᱛᱟᱜ ᱠᱷᱚ ᱠᱷᱚᱱ ᱯᱩᱡᱟᱹ ᱜᱚᱴ ᱯᱩᱡᱟᱹ ᱠᱚ ᱥᱟᱨᱦᱟᱣ ᱡᱚᱛᱚ ᱠᱤᱪᱷᱩ ᱜᱮ ᱦᱮᱸ ᱢᱤᱫ ᱫᱤᱱ ᱛᱮ ᱦᱟᱸᱜ ᱠᱷᱟᱴᱚ ᱠᱷᱟᱴᱚ ᱛᱮᱞᱮ ᱢᱟᱱᱟᱣᱟ ᱦᱮᱸᱥᱮ᱾
ᱦᱩ,
ᱟᱫᱚ ᱚᱱᱠᱟ ᱜᱮ ᱡᱮ ᱯᱩᱡᱟᱹ ᱵᱟᱲᱟ ᱠᱟᱛᱮᱜ ᱜᱚᱴ ᱯᱩᱡᱟᱹ ᱠᱚ ᱵᱟᱲᱟ ᱠᱟᱛᱮᱜ ᱢᱟᱱᱮ ᱡᱚᱛᱚ ᱰᱟᱝᱨᱤ ᱠᱚ ᱠᱚ ᱟᱹᱨᱩᱵ ᱠᱚᱣᱟ ᱥᱮ ᱠᱚ ᱮ ᱪᱷᱳᱯ ᱠᱚᱣᱟ ᱦᱮᱸ ᱥᱮ ᱠᱷᱩᱱᱴᱟᱹᱣ ᱞᱟᱹ
ᱦᱳᱭ, ᱦᱳᱭ, ᱦᱳᱭ,
ᱡᱟᱦᱟᱸᱭ ᱰᱟᱝᱨᱤ ᱩᱱᱤᱭ ᱦᱟᱸᱟ ᱠᱷᱟᱨᱟᱝ ᱠᱚᱭ ᱞᱟᱭ ᱛᱮ ᱠᱷᱩᱴᱤ ᱜᱟᱲᱟᱣ ᱛᱮ ᱦᱟᱸᱜ ᱮ ᱛᱚᱞᱮᱟᱭ ᱟᱫᱚ ᱦᱟᱸᱜ ᱴᱟᱢᱟᱠ ᱛᱩᱢᱫᱟᱜ ᱟᱛᱮᱜ ᱞᱮ ᱩᱰᱩᱠᱚᱜᱼᱟ᱾ ᱰᱟᱹᱝᱨᱤ ᱠᱷᱩᱱᱴᱟᱹᱣ ᱦᱮᱸ ᱥᱮ ᱦᱟᱨᱛᱟ ᱠᱚᱣᱟᱛᱮ, ᱚᱱᱠᱟ ᱮᱱᱮᱡ ᱥᱮᱨᱮᱧ ᱠᱟᱛᱮᱫ ᱜᱮ, ᱰᱟᱹᱝᱨᱤ ᱠᱷᱩᱱᱴᱟᱹᱣ ᱵᱟᱲᱟ ᱠᱟᱛᱮᱫ ᱞᱮ ᱢᱩᱪᱟᱹᱫᱟ᱾
ᱦᱮᱸ, ᱦᱮᱸ, ᱛᱟᱦᱚᱞᱮ ᱜᱚᱝᱠᱮ ᱥᱮ ᱛᱟᱦᱚᱞᱮ ᱯᱮ ᱥᱚᱨᱦᱟᱭ ᱫᱚᱯᱮ ᱮᱱᱮᱡᱼᱟ ᱥᱮ ᱵᱟᱝ?
ᱦᱳᱭ ᱜᱚᱝᱠᱮ, ᱮᱱᱮᱡ ᱫᱚᱞᱮ ᱮᱱᱮᱡᱼᱟ ᱚᱱᱮ ᱠᱷᱩᱱᱴᱟᱹᱣ ᱠᱷᱩᱱᱴᱟᱹᱣ ᱛᱮ, ᱢᱟᱱᱮ ᱠᱷᱩᱱᱴᱟᱹᱣ ᱢᱩᱪᱟᱹᱫ ᱠᱟᱛᱮ ᱡᱟᱦᱟᱸ ᱥᱚᱦᱨᱟᱭ ᱠᱚ ᱮᱱᱮᱡᱼᱟ ᱟᱸᱡᱚᱢ ᱵᱟᱲᱟ ᱟᱠᱟᱫ ᱠᱚᱣᱟᱞᱤᱧ, ᱟᱞᱮ ᱚᱱᱛᱮ ᱫᱚ ᱚᱱᱠᱟ ᱨᱟᱹᱥᱠᱟᱹ ᱥᱟᱺᱦᱤᱡ ᱫᱚ ᱵᱟᱝᱠᱚ ᱮᱱᱮᱡᱟ᱾
ᱚ,
ᱜᱚᱝᱠᱮ ᱚᱱᱟ ᱫᱚ ᱟᱹᱞᱤᱧ ᱞᱤᱧ ᱞᱟᱹᱭᱮᱫᱼᱟ ᱠᱷᱩᱱᱴᱟᱹᱣ ᱠᱷᱩᱱᱴᱟᱹᱣ ᱛᱮ ᱪᱮᱫ ᱞᱮᱠᱟ ᱵᱚᱱ ᱮᱱᱮᱡ-ᱟ ᱚᱱᱟᱫᱚ?
ᱦᱳᱭ ᱚᱱᱠᱟ ᱥᱮᱨᱮᱧ ᱵᱟᱲᱟᱭᱟᱠᱚ ᱮᱱᱮᱡ ᱵᱟᱲᱟᱭᱟᱠᱚ᱾
ᱦᱮᱸ ᱟᱵᱳᱨᱮᱱ ᱡᱟᱦᱟᱸᱭ ᱛᱤᱞᱞᱟᱹ ᱫᱟᱹᱭ ᱫᱤᱫᱤ ᱛᱮᱭᱟᱝ ᱵᱚᱱ ᱱᱮᱣᱛᱟ ᱵᱟᱲᱟ ᱠᱟ ᱠᱳᱣᱭᱟ, ᱥᱮ ᱵᱟᱝ ᱵᱟᱝ ᱵᱚᱱ ᱱᱮᱣᱛᱟ ᱠᱚᱣᱟ᱾
ᱦᱳᱭ ᱱᱮᱣᱛᱟ ᱵᱟᱲᱟ ᱦᱩᱭᱩᱜ ᱜᱮᱭᱟ, ᱢᱮᱱᱠᱷᱟᱱ ᱵᱟᱝᱠᱚ ᱦᱮᱡ ᱵᱟᱲᱟᱜᱼᱟ ᱚᱱᱠᱟ ᱫᱚ ᱦᱮᱸ ᱥᱮ᱾
ᱦᱮᱸ, ᱦᱮᱸ, ᱦᱮᱸ ᱟᱹᱰᱤ ᱟᱹᱰᱤ ᱥᱟᱨᱦᱟᱣ᱾ ᱦᱩᱸ,
ᱜᱚᱝᱠᱮ ᱟᱹᱞᱤᱧ ᱞᱤᱧ ᱞᱟᱹᱭ ᱮᱫᱼᱟ ᱠᱤᱱᱛᱩ ᱚᱱᱟ ᱫᱚ ᱱᱮᱛᱟ ᱱᱮᱶᱛᱟ ᱫᱚ ᱥᱚᱨᱦᱟᱭ ᱫᱚ ᱠᱷᱩᱱᱴᱟᱹᱣ ᱯᱚᱨᱮ ᱢᱤᱫ ᱜᱷᱟᱹᱲᱤᱡ ᱮᱱᱮᱡ ᱞᱮᱠᱷᱟᱡ ᱟᱹᱰᱤ ᱟᱹᱰᱤ ᱥᱟᱱᱟᱢ ᱦᱚᱲ ᱠᱟᱛᱮ ᱠᱚ ᱨᱟᱹᱥᱠᱟᱹ ᱫᱟᱲᱮᱭᱟᱜᱼᱟ᱾ ᱠᱤᱱᱛᱩ ᱟᱵᱚᱨᱮᱱ ᱛᱮ ᱟᱵᱚᱨᱮᱱ ᱫᱟᱹᱭᱼᱫᱟᱹᱭ ᱢᱟᱹᱭ ᱢᱮᱱᱟᱜ ᱠᱚᱣᱟ᱾ ᱩᱱᱠᱩ ᱫᱚ ᱠᱷᱩᱱᱴᱟᱹᱣ ᱠᱷᱩᱱᱴᱟᱹ ᱛᱮ ᱪᱤᱠᱟᱹ ᱞᱮᱠᱟ ᱠᱚ ᱮᱱᱮᱡᱟ ᱚᱱᱟ ᱫᱚ ᱦᱮᱸ ᱵᱟᱝ? ᱟᱵᱤᱱᱟᱜ ᱢᱚᱱᱮᱨᱮ ᱚᱱᱠᱟ, ᱦᱮᱸ, ᱟᱵᱤᱱᱟᱜ ᱢᱩᱚᱱᱨᱮ ᱱᱩᱱᱟᱹᱜ ᱠᱟᱹᱴᱤᱡ ᱱᱚᱣᱟ ᱟᱹᱱᱟᱹᱲᱤ ᱥᱟᱺᱦᱤᱡ ᱵᱟᱭ ᱵᱩᱡᱷᱟᱹᱜ ᱠᱟᱱᱟ?
ᱦᱳᱭ ᱵᱩᱡᱷᱟᱹᱜ ᱠᱟᱱ ᱜᱮᱭᱟ ᱜᱚᱝᱠᱮ᱾